ᱦᱮᱸ ᱠᱮ ᱦᱮᱸ ᱪᱮᱫ ᱠᱚᱢ ᱪᱮᱠᱟᱭ ᱫᱟ
ᱦᱮᱸ ᱪᱤᱠᱟᱹ ᱫᱚ ᱪᱮᱫ ᱦᱚᱸ ᱵᱟᱝ ᱢᱤᱫᱴᱟᱝ ᱪᱮᱫ ᱠᱚ ᱞᱟᱹᱭᱟ ᱯᱟᱹᱪᱨᱤ ᱥᱮᱫᱮᱫ ᱮᱸ ᱟᱲᱟᱜ ᱟᱲᱟᱜ ᱛᱮ ᱛᱟᱲᱟᱢ ᱵᱟᱲᱟᱭᱮᱫᱟ ᱦᱟᱱᱛᱮ ᱠᱟᱹᱱᱟᱹᱧ ᱱᱟᱛᱮᱜ ᱠᱟᱹᱱᱟᱹᱧ ᱟᱫᱚ ᱚᱱᱟᱜᱤᱧ ᱠᱚᱭᱚᱜ ᱵᱟᱲᱟᱜ ᱠᱟᱱᱟ ᱥᱮ ᱫᱚ ᱱᱚᱛᱮ ᱢᱤᱫᱴᱟᱝ ᱠᱟᱛᱷᱟᱹᱧ ᱫᱤᱥᱟᱹ ᱠᱮᱫᱟ ᱠᱮᱫᱟ ᱟᱫᱚ ᱚᱱᱟ ᱞᱮᱠᱟᱛᱮ ᱤᱧ ᱠᱩᱞᱤᱭᱟᱢ ᱛᱟᱝ ᱜᱮ ᱥᱮ ᱵᱟᱝ ᱞᱟᱹᱭ ᱛᱟᱞᱟᱝ ᱢᱮ ᱡᱟᱦᱟᱸ ᱱᱤᱛᱚᱜ ᱡᱟᱦᱟᱸ ᱥᱤᱢᱮᱱᱴ ᱥᱤᱢᱮᱱᱴ ᱠᱷᱟᱛ ᱨᱮᱱᱟᱜ ᱡᱟᱦᱟᱸ ᱤᱴᱟᱹ ᱠᱚ ᱵᱮᱱᱟᱣ ᱫᱚ ᱚᱱᱟ ᱤᱴᱟᱹ ᱵᱷᱟᱹᱜᱤᱭᱟ ᱥᱮ ᱨᱟᱯᱟᱜ ᱤᱴᱟᱹ ᱵᱷᱟᱜᱮᱭᱟ ᱚᱠᱟᱮᱠᱟ
ᱦᱮᱸ ᱴᱷᱤᱠ ᱟᱹᱰᱤ ᱫᱟᱢᱟᱱ ᱠᱟᱛᱷᱟᱢ ᱞᱟᱹᱭ ᱠᱟᱫᱟ ᱠᱟᱨᱚᱱ ᱫᱚ ᱦᱩᱭᱩᱜ ᱠᱟᱱᱟ ᱱᱮᱛᱟᱨ ᱫᱚ ᱚᱲᱟᱜ ᱠᱚᱦᱚᱸ
ᱜᱚᱝᱠᱮ ᱜᱚᱝᱠᱮ ᱱᱟᱥᱮᱱᱟᱜ ᱱᱟᱥᱮᱱᱟᱜ ᱱᱟᱥᱮᱱᱟᱜ ᱤᱠᱟᱹᱧ ᱠᱷᱚᱡᱚᱜᱼᱟ ᱢᱤᱫᱴᱟᱝ ᱠᱟᱛᱷᱟ ᱱᱟᱥᱮᱱᱟᱜ ᱳ ᱵᱷᱟᱜᱮ ᱧᱚᱜ ᱯᱞᱮᱥ ᱨᱮ ᱪᱟᱞᱟᱣ ᱞᱮᱱᱠᱷᱟᱱ ᱫᱚ ᱱᱟᱯᱟᱭ ᱠᱚᱜ ᱜᱮᱭᱟ ᱱᱟᱥᱮ ᱱᱟᱝ ᱟᱨᱠᱤ ᱮᱴᱠᱮᱴᱚᱬᱮᱜ ᱠᱟᱱᱟ ᱦᱮᱸ ᱥᱮ ᱩᱸ ᱢᱟᱥᱮ ᱱᱤᱛᱳᱜ ᱨᱟᱲ ᱢᱮ ᱩᱸ ᱚᱱᱟ ᱜᱮᱛᱚ ᱜᱚᱝᱠᱮ ᱱᱟᱥᱮᱱᱟᱜ ᱮᱴᱠᱮᱴᱚᱲᱮ ᱦᱤᱡᱩᱜ ᱠᱟᱱ ᱜᱮᱫᱚ